ᱦᱮᱞᱳ᱾
ᱦᱮᱞᱳ ᱾
ᱦᱩᱸ ᱾
ᱛᱟᱯᱚᱨᱮ ᱪᱮᱫ ᱠᱚᱢ ᱪᱤᱠᱟᱹᱭ ᱫᱟ?
ᱟᱨ ᱪᱮᱫ ᱠᱚᱢ ᱪᱤᱠᱟᱹ ᱵᱟᱲᱟᱭᱟ ᱱᱚᱜᱼᱚᱭ ᱚᱲᱟᱜ ᱠᱚᱨᱮ ᱜᱮ ᱾
ᱦᱩᱸ ᱦᱩᱸ ᱾
ᱟᱫᱚ ᱮᱠᱷᱚᱱ ᱫᱚ ᱠᱟᱹᱢᱤ ᱛᱮᱱᱟᱜ ᱠᱚᱫᱚ ᱪᱮᱫ ᱠᱚ ᱢᱮᱱᱟᱜ ᱟᱠᱟᱫᱟ ᱮᱠᱷᱚᱱ ᱠᱚᱥᱞᱟ ᱠᱚ ᱤᱨ ᱠᱚ ᱢᱮᱱᱟᱜ ᱟᱠᱟᱫᱟ ᱾
ᱞᱟᱹᱭ ᱫᱤᱱ ᱦᱩᱲᱩ ᱠᱚ ᱟᱣᱨᱤᱢ ᱤᱨ ᱪᱟᱵᱟ ᱭᱟ? ᱦᱮᱞᱳ ᱾ ᱦᱮᱞᱳ ᱾